ᱦᱮᱸ ᱡᱚᱦᱟᱨ ᱜᱮ
ᱦᱳᱭ ᱡᱚᱦᱟᱨ ᱡᱚᱦᱟᱨ
ᱦᱮᱸ ᱨᱚᱲ ᱢᱚᱸᱡᱽ ᱛᱮᱵᱮᱱ ᱟᱸᱡᱚᱢ ᱧᱟᱢ ᱫᱟ
ᱦᱚᱭ ᱦᱚᱭ ᱢᱚᱡᱽ ᱜᱮ ᱟᱸᱡᱚᱢᱚᱜ ᱠᱟᱱᱟ
ᱚ ᱟᱪᱪᱷᱟ
ᱪᱮᱜ ᱞᱮᱠᱟ ᱵᱮᱥ ᱵᱟᱲᱟ ᱜᱮ
ᱦᱮᱸ ᱚᱲᱟᱜ ᱠᱚᱨᱮ ᱵᱮᱥ ᱵᱟᱲ ᱜᱮ ᱟᱯᱮ ᱜᱮ ᱪᱮᱜ ᱠᱟ ᱵᱮᱥ ᱵᱟᱲ ᱜᱮ
ᱦᱳᱭ ᱦᱳᱭ ᱟᱞᱮ ᱦᱚᱸ ᱵᱮᱥ ᱵᱟᱲᱟ ᱜᱮ
ᱚ ᱟᱨ ᱫᱟᱜ ᱡᱟᱹᱲᱤ ᱠᱚ ᱪᱮᱜᱠᱟ ᱛᱟᱞᱦᱮ ᱱᱤᱭᱟᱹ ᱥᱩᱢᱚᱭ ᱢᱟ ᱫᱚᱢᱮ ᱫᱟᱜ ᱡᱟᱹᱲᱤᱭᱮᱫ
ᱟᱪᱪᱷᱟ ᱟᱞᱮ ᱥᱮᱫ ᱢᱟ ᱮᱠᱟ ᱫᱚᱢᱮ ᱞᱚᱞᱚ ᱠᱟᱱᱟ ᱛᱮᱦᱮᱧ ᱢᱟ ᱟᱨᱦᱚᱸ ᱟᱻᱻ ᱟᱠᱟ ᱫᱤᱱ ᱢᱟᱱ ᱟᱹᱰᱤ ᱥᱤᱛᱩᱝ
ᱚ ᱟᱪᱪᱷᱟ ᱟᱯᱮ ᱥᱮᱫ ᱫᱚ ᱛᱚ ᱛᱟᱞᱮ ᱵᱟᱭ ᱫᱟᱜ ᱡᱟᱲᱤᱭᱮᱜ ᱜᱮᱭᱟ ᱯᱟᱞᱮ
ᱦᱚᱸ ᱵᱟᱭ ᱫᱟᱜ ᱡᱟᱹᱲᱤ ᱫᱟ ᱦᱚᱸᱜᱼᱚᱭ ᱞᱟᱦᱟᱸ- -ᱢᱤᱫ ᱦᱟᱯᱛᱟ ᱜᱟᱱ ᱞᱟᱦᱟᱸ ᱴᱷᱤᱠ ᱛᱮ ᱫᱟᱜ ᱡᱟᱹᱲᱤ ᱠᱮᱜᱼᱟᱭ- ᱟᱨ ᱚᱱᱟ ᱫᱟᱜ ᱨᱮᱜᱮ ᱟᱞᱮ ᱠᱚᱦᱚᱸ ᱦᱩᱲᱩ ᱠᱚᱦᱚᱸ ᱞᱮ ᱨᱚᱦᱚᱭ ᱠᱮᱜᱼᱟ, ᱟᱨ ᱤᱱᱟᱹ ᱛᱟᱭᱚᱢ ᱦᱚᱸᱜᱼᱚᱭ ᱦᱟᱸᱜ ᱦᱟᱯᱛᱟ ᱜᱮ ᱟᱨᱦᱚᱸ ᱠᱩᱞᱟᱹᱣᱩᱜ ᱠᱟᱱᱟ, ᱯᱩᱨᱟᱹ ᱥᱤᱛᱩᱝ ᱠᱟᱫᱟᱭ ᱵᱟᱭ ᱫᱟᱜ- -ᱠᱟᱫᱟ᱾
ᱚ ᱟᱪᱪᱷᱟ, ᱢᱟᱱᱮ ᱦᱩᱲᱩ ᱨᱚᱦᱚᱭ ᱠᱚᱯᱮ ᱮᱛᱚᱦᱚᱵ ᱠᱮᱫ ᱜᱮᱭᱟ?
ᱦᱚᱭ ᱦᱚᱭ ᱦᱚᱭ, ᱮᱛᱚᱦᱚᱵ ᱠᱮᱫᱟᱞᱮ᱾ ᱮᱜᱟᱞ ᱵᱟᱨᱟᱵᱟᱨᱤ ᱜᱟᱱ ᱫᱚ ᱦᱩᱭ ᱠᱟᱱᱟ, ᱟᱫᱚ ᱦᱚᱸᱜᱼᱚᱭ ᱫᱟᱜ ᱮᱸ- ᱵᱚᱱᱫᱚ ᱠᱮᱫᱟᱭ ᱥᱤᱛᱩᱝ ᱠᱮᱫ ᱠᱟᱨᱚᱱ ᱛᱮ ᱫᱟᱜ ᱢᱟ ᱟᱸᱡᱮᱫ ᱮᱱ, ᱟᱫᱚ ᱟᱸᱡᱮᱫ- -ᱮᱱᱠᱷᱟᱱ ᱱᱤᱛᱚᱜ ᱫᱚ ᱡᱤᱨᱟᱹᱣ ᱦᱩᱭ ᱟᱠᱟᱱᱟ,
ᱦᱳᱭ ᱦᱳᱭ᱾
ᱟᱯᱮ ᱠᱚᱥᱮᱫ ᱫᱚ ᱚᱣᱨᱤ?
ᱵᱟᱸᱻ ᱟᱞᱮ ᱢᱟ ᱮᱛᱚᱦᱚᱵ ᱜᱮ ᱟᱹᱣᱨᱤ ᱞᱮ ᱮᱛᱚᱦᱚᱵᱟ, ᱢᱟᱱᱮ ᱫᱟᱜ ᱡᱟᱹᱲᱤ ᱢᱟ ᱞᱮᱠᱷᱟ- -ᱥᱩᱢᱩᱝ ᱢᱟ ᱟᱹᱰᱤ ᱫᱤᱱᱮ ᱫᱟᱜ ᱡᱟᱹᱲᱤᱭᱮᱜ ᱜᱮᱭᱟ ᱳᱭ ᱢᱤᱫ ᱦᱟᱯᱛᱟ ᱜᱟᱱ ᱦᱩᱭᱮᱱᱮ ᱠᱤᱱᱛᱩ ᱚᱱᱠᱟ ᱞᱮ ᱵᱟᱭ ᱡᱟᱹᱲᱤᱭ ᱫᱮᱥᱮ ᱱᱟᱥᱮ ᱫᱷᱟᱨᱟ ᱜᱮ ᱫᱟᱜ ᱮ ᱡᱟᱹᱲᱤᱭᱫᱟ, ᱢᱟᱱᱮ ᱠᱟᱹᱢᱤ ᱠᱚᱢᱟ ᱵᱟᱝ ᱜᱟᱱᱚᱜ ᱠᱟᱱᱟ᱾ ᱱᱚᱣᱟ ᱫᱟᱜ ᱛᱮᱢᱟ ᱟᱨᱦᱚᱸ ᱡᱟᱹᱥ ᱪᱤᱫᱟᱜ ᱞᱟᱜᱟᱜᱼᱟ?
ᱟᱪᱪᱷᱟ ᱟᱪᱪᱷᱟ, ᱦᱮᱸ ᱦᱮᱸ ᱦᱮᱸ᱾ ᱡᱟᱦᱟᱸ ᱛᱤᱱᱟᱹᱜ ᱫᱟᱜ ᱡᱟᱹᱨᱩᱲᱟ, ᱢᱟᱱᱮ ᱪᱟᱥᱚᱜ ᱨᱮ, ᱠᱟᱹᱢᱤ ᱨᱮ, ᱚᱱᱟ ᱨᱮᱫᱚ ᱵᱟᱝ-
-ᱦᱳᱭ ᱦᱳᱭ ᱦᱳᱭ, ᱦᱳᱭ, ᱚᱱᱠᱟ ᱞᱮᱠᱟ ᱢᱟ ᱵᱟᱭ ᱡᱟᱲᱤᱭᱮᱜ ᱜᱮᱭᱟ ᱛᱤᱦᱤᱧ ᱜᱮ ᱡᱮᱢᱚᱱ ᱯᱩᱨᱟᱹ- -ᱥᱮᱛᱟᱜ ᱠᱷᱚᱱ ᱫᱟᱜ ᱮ ᱡᱟᱹᱲᱤ- -ᱠᱤᱱᱛᱩ, ᱚᱱᱠᱟ ᱞᱮᱠᱟ ᱢᱟ ᱵᱟᱭ ᱫᱟᱲᱤᱭ ᱫᱟ, ᱚᱱᱮ ᱠᱟᱹᱢᱤ ᱠᱷᱚᱡ ᱩᱰᱩᱜ ᱵᱟᱝ ᱜᱟᱱᱚᱜ ᱠᱟᱱᱟ᱾ ᱚᱲᱟᱜ ᱠᱷᱚᱱ ᱚᱱᱟ ᱜᱮ ᱟᱴᱚᱜ- -ᱫᱚᱦᱚ ᱢᱮᱱᱟᱜ ᱞᱮ ᱚᱲᱟᱜ ᱨᱮ ᱮᱹ ᱴᱩᱠᱩ ᱜᱮ, ᱵᱟᱠᱤ ᱠᱟᱹᱢᱤ ᱢᱟ ᱵᱟᱝ ᱦᱩᱭᱩᱜ ᱠᱟᱱ ᱜᱮᱭᱟ,
ᱟᱸᱻ ᱪᱷᱟ ᱪᱷᱟ ᱪᱷᱟ᱾
ᱵᱟᱭ ᱡᱟᱹᱲᱤᱭ ᱫᱟ ᱥᱮ
ᱦᱚᱭ ᱦᱚᱭ ᱦᱚᱭ,
ᱢᱟᱱᱮ ᱱᱤᱛ ᱫᱟᱹᱵᱤᱡ ᱛᱮ ᱠᱷᱮᱛ ᱵᱟᱹᱫᱽ ᱠᱚᱨᱮ ᱦᱚᱸ ᱵᱟᱝ ᱛᱚᱸᱵᱟ ᱟᱠᱟᱱᱟ, ᱮᱠᱷᱚᱱᱚ ᱟᱣᱨᱤ ᱛᱚᱸᱵᱟᱜᱼᱟ ᱠᱷᱮᱛ ᱵᱟᱹᱫᱽ ᱠᱚᱨᱮ ᱦᱚᱸ,
ᱮᱸᱠᱷᱟ ᱨᱚᱴᱮ ᱨᱟᱜ ᱠᱚᱦᱚᱸ ᱛᱷᱚᱲᱟ ᱜᱟᱱ ᱟᱸᱡᱚᱢᱚᱜ ᱠᱟᱱᱟ ᱥᱮ ᱪᱮᱫ ᱪᱤᱞᱤ ᱠᱚ ᱢᱮᱛᱟ ᱠᱚᱣᱟ? ᱚᱱᱮ ᱠᱚ-
-ᱦᱳᱭ ᱦᱳᱭ ᱦᱳᱭ, ᱨᱚᱴᱮ ᱠᱚ ᱨᱟᱜ ᱮᱜ ᱜᱮᱭᱟ, ᱟᱫᱚ ᱥᱩᱨ ᱥᱩᱯᱩᱨ ᱠᱚᱨᱮ- -ᱚᱱᱤ ᱰᱚᱵᱷᱟᱜ ᱠᱚ ᱯᱟᱞᱮ ᱢᱟᱱᱮ ᱢᱮᱱᱟᱜ ᱜᱮ ᱟᱨ ᱫᱷᱩᱛᱤ ᱠᱚ ᱚᱱᱟ ᱠᱚᱨᱮ ᱜᱮ ᱨᱟᱜ ᱫᱟᱠᱚ ᱟ ᱫᱟᱜ ᱟᱠᱟᱫᱟᱭ ᱥᱮ ᱟ ᱫᱟᱜ ᱞᱮᱠᱷᱟᱱ ᱢᱟ ᱩᱱᱠᱩ ᱢᱟᱠᱚ ᱫᱟᱜ ᱜᱮ ᱫᱚᱢᱮ
ᱦᱩᱸ ᱟᱪᱪᱷᱟ ᱟᱪ ᱟᱪᱪᱷᱟ ᱪᱟᱥᱵᱟᱥ ᱠᱷᱚᱱ ᱮ- -ᱴᱟᱜ ᱪᱮᱜ ᱠᱚᱯᱮ ᱠᱟᱹᱢᱤ ᱵᱟᱲᱟᱭᱟ?
ᱟᱞᱮ ᱢᱟ ᱪᱟᱥᱵᱟᱥ ᱠᱷᱚᱱᱟᱜ ᱮᱴᱟᱜ ᱢᱟ ᱚᱱᱠᱟ ᱞᱮᱠᱟ ᱠᱟᱹᱢᱤ ᱢᱮᱱᱟᱜ ᱜᱮᱭᱟ, ᱟᱞᱮ ᱱᱚᱛᱮ ᱫᱚ ᱚᱱᱮ ᱼ -ᱥᱚᱵᱽᱡᱤ ᱠᱚᱞᱮ ᱪᱟᱥ ᱜᱮᱭᱟ ᱡᱟᱹᱥᱛᱤ ᱫᱷᱟᱨᱟ ᱟᱫᱚ ᱥᱚᱵᱽᱡᱤ ᱠᱚ ᱪᱟᱥ ᱵᱟᱲᱟᱭ ᱦᱩᱭᱩᱜ ᱛᱟᱦᱮᱱ ᱜᱮ ᱾
ᱦᱩᱸ,
ᱟᱨ ᱟᱯᱮ ᱚᱱᱛᱮ ᱫᱚ?
ᱟᱞᱮ ᱦᱚᱸᱻ ᱪᱟᱥ ᱤᱭᱟᱹ ᱚᱱᱟ ᱦᱩᱲᱩ ᱪᱟᱥ ᱠᱷᱚᱱ ᱮᱴᱟᱜ-ᱟ ᱢᱮᱱᱟᱜ ᱜᱮᱭᱟ ᱵᱟᱜᱟᱱ ᱢᱮᱱᱟᱜ ᱛᱟᱞᱮᱭᱟ, ᱜᱳ ᱵᱟᱜᱟᱱ ᱢᱮᱱᱟᱜ ᱛᱟᱞᱮᱭᱟ, ᱟᱫᱚ ᱼᱼ ᱟᱜ ᱵᱟᱨᱟᱵᱟᱨᱤ ᱟᱸ ᱢᱮᱛᱟᱜ ᱢᱮ ᱢᱚᱬᱮ ᱵᱤᱜᱷᱟᱹ ᱜᱟᱱ ᱞᱮᱠᱟ ᱫᱚ ᱜᱳ ᱵᱮᱜᱟᱱ ᱢᱮᱱᱟᱜᱼᱟ ᱟᱨ ᱢᱚᱬᱮ ᱵᱤᱜᱷᱟᱹ ᱜᱟᱱ ᱞᱮᱠᱟ ᱫᱚ- ᱦᱩᱲᱩ ᱞᱮ ᱪᱟᱥ ᱵᱟᱲᱟᱭᱮᱜ-ᱟ ᱟᱻ ᱛᱷᱚᱲᱟ ᱜᱟᱱ ᱢᱮᱱᱟᱜ-ᱟ ᱵᱟᱲᱜᱮ ᱜᱩᱣᱟᱹ ᱜᱩᱣᱟᱹ ᱾
ᱚᱱᱟ ᱫᱚ ᱪᱮᱫ ᱯᱮ ᱢᱮᱱ ᱫᱟ ᱟ ᱪᱮᱫ ᱯᱮ ᱢᱮᱱᱟ?
ᱟ ᱜᱩᱣᱟ. ᱫᱚ ᱪᱮᱫ ᱠᱚ ᱢᱮ- -ᱛᱟᱜᱼᱟ, ᱥᱩᱯᱟᱹᱲᱤ ᱠᱚ ᱢᱮᱛᱟᱜ-ᱟ ᱥᱮ ᱪᱮᱱ ᱟᱯᱮ ᱥᱮᱫ ᱫᱚ?
ᱚ ᱚᱱᱮ ᱥᱩᱯᱟᱞᱤ ᱡᱟᱦᱟᱸᱼᱼ
ᱛᱟᱢᱚᱞ ᱛᱟᱢᱚᱞ,
ᱚᱱᱮ ᱥᱩᱯᱟᱹᱨᱤ ᱡᱟᱦᱟᱸ ᱞᱮ ᱢᱮᱛᱟᱜ-ᱟ, ᱚᱱᱟ ᱫᱚ ᱦᱩᱭᱩᱜ ᱠᱟᱱᱟ, ᱦᱟᱱᱮ ᱱᱟᱨᱠᱳᱞ ᱫᱟᱨᱮ ᱞᱮᱠᱟ ᱫᱟᱨᱮ ᱛᱟᱦᱮᱱ ᱜᱮ ᱱᱟᱥᱮ ᱱᱟᱥ ᱛᱟᱦᱮᱱᱟ ᱚᱱᱟ ᱥᱩᱯᱩᱨ ᱨᱮ ᱞᱮ ᱢᱮᱛᱟᱜ ᱛᱟᱦᱮᱱᱟ ᱾
ᱱᱟᱨᱠᱳᱞ ᱫᱟᱨᱮ ᱞᱮᱠᱟᱜᱮ, ᱟᱫᱚ ᱱᱟᱱᱦᱟ ᱜᱮ ᱩᱥᱩᱞ ᱜᱮ᱾
ᱦᱳᱭ ᱦᱳᱭ ᱦᱳᱭ᱾
ᱦᱳᱭ ᱦᱮᱸ ᱚᱱᱠᱟᱱᱟᱜ ᱵᱟᱜᱟᱱ ᱟᱞᱮ ᱥᱮᱫ ᱫᱚ ᱢᱮᱱᱟᱜ-ᱟ᱾ ᱟᱞᱮᱭᱟᱜ ᱫᱚ ᱢᱮᱱᱟᱜ-ᱟ ᱾
ᱚᱻ ᱟᱪᱪᱷᱟ
ᱟᱫᱚ ᱚᱱᱟ ᱫᱚ ᱟᱻ ᱵᱚᱪᱷᱚᱨ ᱵᱚᱪᱷᱚᱨ ᱫᱚ ᱪᱟᱥᱚᱜ ᱵᱟᱝ ᱞᱟᱜᱟᱜ ᱠᱟᱱᱟ᱾ ᱢᱤᱫ ᱫᱚᱢ ᱨᱮ ᱵᱟᱜᱟᱱ ᱟᱠᱟᱱᱟ ᱾ ᱟᱻ ᱵᱮᱜᱚᱨ ᱠᱟᱹᱢᱤ ᱛᱮᱜᱮ ᱪᱮᱫ ᱯᱚᱭᱥᱟ ᱦᱚᱸ ᱦᱩᱭᱩᱜ ᱠᱟᱱᱟ?
ᱟᱫᱚ ᱚᱱᱟ ᱫᱚ ᱪᱮᱫ ᱠᱟᱯᱮ ᱟᱠᱷᱨᱤᱧᱟ? ᱚᱱᱟ ᱢᱟ ᱢᱟᱱᱮ ᱧᱮᱞ ᱵᱟᱲᱟ ᱟᱠᱟᱫ ᱞᱤᱧ ᱚᱱᱟ ᱢᱟ ᱦᱩᱰᱤᱧ ᱦᱩᱰᱤᱧ ᱜᱮ ᱟᱫᱚ ᱚᱱᱟ ᱫᱚ ᱠᱮᱡᱤ ᱦᱤᱥᱟᱹᱵᱽ ᱾ ᱛᱮᱯᱮ ᱟᱹᱠᱷᱨᱤᱧᱟ ᱥᱮ ᱪᱮᱫ ᱠᱟ ᱯᱮ ᱟᱹᱠᱷᱨᱤᱧ ᱜᱮᱭᱟ?
ᱦᱮᱸ ᱦᱮᱸ ᱠᱮᱡᱤ ᱦᱤᱥᱟᱹᱵ ᱛᱮᱜᱮ ᱟᱹᱠᱷᱨᱤᱧ ᱟᱞᱮ ᱟᱨ ᱼᱼ ᱱᱚᱝᱠᱟ ᱵᱟᱜᱟᱱ ᱨᱮ ᱦᱳᱞᱥᱮᱞ ᱚᱱᱠᱟ ᱦᱚᱸ ᱟᱹᱠᱷᱨᱤᱧᱚᱜ ᱜᱮᱭᱟ ᱾
ᱚᱻ ᱟᱨ ᱳᱞ ᱫᱟᱨᱮ ᱥᱮ ᱚᱱᱟ ᱠᱚᱫᱚ ᱪᱤᱠᱟᱹ ᱛᱮᱯᱮ ᱥᱮᱴᱮᱨ ᱧᱟᱢᱟ? ᱚᱱᱟ ᱡᱚ ᱫᱚ ᱪᱤᱠᱟᱹ ᱛᱮᱯᱮ ᱛᱤᱭᱩᱜ ᱥᱮᱱᱟᱜ ᱼᱼ
ᱚᱱᱠᱟ ᱜᱮ ᱢᱟᱫ ᱢᱟᱫ ᱰᱟᱝ ᱠᱟᱛᱮ ᱞᱮ ᱛᱤᱭᱟᱹᱜᱟ᱾ ᱚᱱᱠᱟ ᱪᱚᱴᱨᱮ ᱼᱼ ᱚᱱᱠᱟ ᱫᱟᱛᱨᱚᱢ ᱞᱮᱠᱟᱱᱟᱜ ᱠᱟᱹᱭᱫᱟᱹ ᱞᱮᱠᱟᱱᱟᱜ ᱠᱚ ᱛᱚᱞᱟ ᱟᱨ ᱚᱱᱟ ᱼᱼ ᱜᱚᱫ ᱛᱤᱭᱟᱹᱜ ᱜᱟ ᱟᱨ ᱚᱱᱠᱟᱱ ᱜᱮ ᱞᱮᱵᱷᱟᱨ ᱢᱮᱱᱟᱜ ᱠᱚᱣᱟ ᱾ ᱠᱚᱣᱟ ᱵᱚᱞᱮ ᱫᱮᱡᱽ ᱠᱟᱛᱮ ᱦᱚᱸᱠᱚ ᱛᱤᱭᱳᱜ ᱫᱟᱲᱮᱭᱟᱜ-ᱟ ᱠᱚ ᱾
ᱦᱳᱭ ᱦᱳᱭ ᱦᱳᱭ
ᱛᱷᱚᱲᱟ ᱜᱟᱱ ᱯᱚᱭᱥᱟ ᱦᱟᱡᱨᱤ ᱮᱢᱟ ᱠᱚ ᱠᱷᱟᱱ ᱯᱟᱸᱪᱻᱥᱚ ᱪᱷᱚᱭᱻᱥᱚ ᱚᱱᱠᱟ ᱠᱚ ᱦᱟᱛᱟᱣᱟ ᱾ ᱢᱤᱫ ᱫᱤᱱ ᱨᱮ ᱟᱫᱚ ᱩᱱᱠᱩ ᱠᱚ ᱛᱤᱭᱩᱜᱟ, ᱛᱤᱭᱳᱜ ᱫᱚ ᱵᱟᱝ ᱦᱟᱨᱚᱸ ᱱᱟᱜ ᱼᱼ
ᱚᱻ ᱢᱟᱱᱮ ᱧᱮᱞ ᱵᱟᱲᱟ ᱠᱟᱜ ᱜᱮᱭᱟᱞᱤᱧ ᱟᱞᱮ ᱱᱚᱣᱟ ᱠᱚᱨᱮ ᱢᱟ ᱵᱟᱝ ᱫᱤᱥᱟᱹᱜ ᱜᱮᱭᱟ᱾ ᱢᱟᱱᱮ ᱵᱟᱡᱟᱨ ᱠᱚᱥᱮᱫ ᱥᱟᱺᱜᱤᱧ ᱵᱟᱡᱟᱨ ᱠᱚᱥᱮᱫ ᱼᱼ ᱡᱚᱠᱷᱚᱱ ᱪᱟᱞᱟᱣ ᱵᱟᱲᱟ ᱦᱩᱭ ᱠᱟᱱᱟ ᱧᱮᱞ ᱢᱟᱱᱮ ᱟᱹᱰᱤ ᱡᱷᱟᱹᱞ ᱜᱮ ᱫᱟᱨᱮᱜ ᱜᱮ ᱟᱨ ᱱᱟᱥᱮ ᱱᱟᱥᱮ ᱡᱚ ᱠᱚᱜ ᱜᱮ ᱟᱫᱚ ᱠᱚ ᱢᱮᱱᱟ ᱼᱼ ᱥᱩᱯᱟᱨᱤ ᱫᱟᱨᱤ ᱠᱮᱱᱟ ᱾
ᱟᱪᱪᱷᱟ ᱦᱳᱭ ᱦᱳᱭ ᱟᱪᱪᱷᱟ ᱫᱤᱫᱤ ᱟᱯᱮ ᱼᱼ ᱟᱯᱮ ᱫᱚ ᱵᱮᱝᱜᱚᱞ ᱨᱮᱱ ᱠᱟᱱᱟ ᱯᱮ? ᱚ ᱟᱪᱪᱷᱟ,
ᱦᱳᱭ ᱟᱨ ᱚᱱᱟ ᱠᱷᱟᱹᱛᱤᱨ ᱜᱮᱥᱮ ᱟᱞᱮ ᱫᱚ ᱢᱟᱱᱮ ᱦᱟᱱᱮ ᱵᱟᱸᱠᱩᱲᱟ ᱰᱤᱥᱴᱤᱠ ᱞᱮ ᱯᱟᱲᱟᱜ ᱠᱟᱱᱟ ᱟᱞᱮ ᱰᱤᱥᱴᱤᱠ ᱨᱮᱢᱟ ᱼᱼ ᱪᱮᱫ ᱤᱧ ᱢᱮᱱᱟ ᱱᱟᱭᱤᱱ ᱮᱠᱥᱳ ᱯᱟᱨᱥᱮᱱ ᱠᱷᱚᱱᱟᱜ ᱱᱟᱭᱤᱱᱴᱤ ᱱᱟᱭᱤᱱ ᱯᱟᱨᱥᱮᱱ ᱜᱮ ᱦᱟᱱᱮ ᱼᱼ ᱫᱤᱠᱩ ᱛᱮ ᱜᱮᱞᱮ ᱢᱮᱱ ᱛᱟᱦᱮᱱᱟ ᱥᱮ ᱟᱫᱚ ᱚᱱᱟ ᱫᱚ ᱵᱟᱹᱧ ᱴᱷᱟᱹᱣᱠᱟᱹ ᱫᱟᱲᱮᱭᱟᱜ ᱠᱟᱱᱟ ᱫᱟᱨᱮ ᱠᱚ ᱨᱮᱱᱟᱜ
ᱟᱻᱪᱷᱟ ᱟᱪᱪᱷᱟ ᱦᱳᱭ ᱦᱳᱭ ᱦᱳᱭ ᱴᱷᱤᱠ ᱤᱧ ᱨᱚᱲ ᱟᱲᱟᱝ ᱛᱮᱜᱮᱧ ᱵᱩᱡᱷᱟᱹᱣ ᱫᱟᱲᱮᱭᱟᱜ ᱠᱟᱱᱟ ᱡᱮ ᱟᱯᱮ ᱼᱼ ᱚᱠᱟ ᱞᱮᱠᱟᱱ ᱡᱟᱭᱜᱟ ᱨᱮᱯᱮ ᱢᱮᱱᱟᱜ ᱯᱮᱭᱟ᱾ ᱟᱞᱮ ᱱᱚᱛᱮ ᱟᱥ ᱼᱼ ᱟᱥᱟᱢ ᱥᱮᱫ ᱫᱚ ᱢᱟᱱᱮ ᱚᱠᱚᱭ ᱦᱚᱸ ᱚᱱᱠᱟ ᱫᱚ ᱵᱟᱹᱱᱩᱜ ᱠᱚᱣᱟ ᱵᱚᱞᱮ ᱾ ᱦᱚᱲ ᱛᱮ ᱨᱚᱲᱟᱻᱠᱩ
ᱛᱷᱚᱲᱟ ᱟᱱᱟᱴ ᱯᱟᱲᱚᱜᱼᱟ, ᱚᱱᱠᱟᱱᱟᱜ ᱠᱟᱛᱷᱟ ᱫᱚ ᱚᱠᱚᱭ ᱴᱷᱮᱱ ᱦᱚᱸ ᱵᱟᱹᱱᱩᱜᱼᱟ᱾ ᱨᱚᱲ ᱫᱚ ᱠᱤᱞᱤᱭᱟᱨ ᱜᱮ ᱾ ᱨᱚᱲᱟ ᱟᱫᱚ ᱢᱤᱫ ᱵᱟᱨ ᱮᱱᱦᱚᱸ ᱚᱱᱟ ᱡᱟᱭᱟ ᱵᱤᱥᱮᱥᱛᱮ ᱟᱵᱚᱣᱟᱜ ᱵᱷᱮᱜᱟᱨ ᱫᱚ ᱢᱮᱱᱟᱜ ᱜᱮᱭᱟ᱾
ᱦᱳᱭ ᱦᱳᱭ ᱾ ᱚᱱᱠᱟ ᱜᱮ ᱟᱞᱮ ᱱᱚᱛᱮ ᱢᱟᱱᱮ ᱟᱞᱮ ᱱᱚᱣᱟ ᱥᱩᱨ ᱥᱩᱯᱩᱨ ᱟᱹᱛᱩ ᱠᱚᱨᱮ ᱦᱚᱸ ᱚᱱᱠᱟ ᱾ ᱠᱩ ᱢᱟᱱᱮ ᱢᱮᱱᱟᱜ ᱠᱚᱜᱮ ᱮᱴᱟᱜ ᱡᱟᱹᱛᱤ ᱠᱚᱨᱮᱱ ᱟᱫᱚ ᱨᱚᱲ ᱠᱚ ᱱᱟᱥᱮ᱾ ᱢᱟᱱᱮ ᱚᱫᱷᱮᱠ ᱠᱟᱛᱷᱟ ᱜᱮᱞᱮ ᱢᱮᱱᱮᱱ ᱛᱟᱦᱮᱱ ᱜᱮ ᱩᱱᱠᱩᱣᱟᱜ ᱤᱭᱟᱹ ᱛᱮᱜᱮ᱾ ᱦᱚᱲ ᱠᱟᱛᱷᱟ ᱮᱢᱚᱱ ᱡᱟᱭᱜᱟ ᱨᱮ ᱱᱤᱛᱳᱜ ᱞᱮ ᱯᱳᱪᱷᱟᱣ ᱠᱟᱱᱟ ᱥᱮ ᱦᱚᱲ ᱠᱟᱛᱷᱟ ᱫᱚ ᱢᱟᱱᱮ ᱾ ᱵᱟᱞᱮ ᱵᱩᱡ ᱫᱟᱲᱮᱭᱟᱜᱼᱟ᱾ ᱚᱱᱟ ᱠᱟᱛᱷᱟ ᱡᱩᱫᱤ ᱫᱤᱠᱩ ᱛᱮᱠᱚ ᱢᱮᱛᱟ ᱞᱮᱭᱟ ᱥᱮ ᱚᱱᱟᱞᱮ ᱵᱩᱡᱷᱟᱹᱣ ᱫᱟᱲᱮᱭᱟᱜ ᱠᱟᱱᱟ ᱾ ᱚᱱᱠᱟᱱ ᱡᱟᱭᱜᱟ ᱨᱮᱞᱮ ᱥᱮᱴᱮᱨᱚᱜ ᱟᱠᱟᱱᱟ ᱾
ᱟᱫᱚ ᱟᱯᱮ ᱥᱩᱨ ᱥᱩᱯᱩᱨ ᱛᱮᱫᱚ ᱪᱮᱫ ᱮᱠᱮᱱ ᱫᱤᱠᱩ ᱜᱮ ᱢᱮᱱᱟᱜ ᱠᱚᱣᱟ ᱥᱮ ᱪᱮᱫ ᱾
ᱦᱳᱭ ᱫᱤᱠᱩ ᱠᱚᱦᱚᱸ ᱢᱮᱱᱟᱜ ᱠᱚ ᱢᱮᱱᱟᱜ ᱠᱚᱜᱮᱭᱟ᱾ ᱡᱟᱹᱥᱛᱤ ᱫᱷᱟᱨᱟ ᱜᱮ ᱟᱨ ᱚᱱᱠᱟ ᱦᱚᱲ ᱾ ᱛᱚ ᱢᱟᱜ ᱱᱟᱥᱮᱱᱟᱜ ᱜᱮ ᱢᱮᱱᱟᱜᱼᱟ ᱾
ᱦᱩᱸ ᱾
ᱛᱟᱹᱣ ᱢᱟᱱᱮ ᱪᱮᱥᱴᱟ ᱵᱟᱲᱟᱭ ᱦᱩᱭᱩᱜ ᱛᱟᱦᱮᱸ ᱦᱩᱭᱩᱜ ᱜᱮᱭᱟ᱾ ᱚᱲᱟᱜ ᱠᱚᱨᱮ ᱦᱚᱸ ᱡᱮ ᱥᱟᱨᱟᱫᱤᱱ ᱥᱟᱱᱛᱟᱲ ᱛᱮᱜᱮ ᱵᱚᱱ ᱠᱟᱛᱷᱟᱜᱼᱟ, ᱵᱟᱝᱠᱷᱟᱱ ᱢᱟ ᱾ ᱛᱚ ᱱᱚᱣᱟ ᱫᱚ ᱟᱥᱛᱮ ᱟᱥᱛᱮ ᱦᱤᱲᱤᱧ ᱪᱟᱞᱟᱜ ᱛᱟᱵᱚᱱᱟ ᱥᱮ ᱾ ᱵᱟᱝᱠᱷᱟᱱ ᱫᱤᱠᱩ ᱢᱟ ᱟᱵᱚ ᱢᱟᱱᱮ ᱾ ᱟᱵᱚ ᱥᱮᱫ ᱜᱮᱠᱚ ᱥᱩᱨ ᱦᱤᱡᱩᱜ ᱜᱮᱭᱟ ᱟᱨ ᱟᱵᱚ ᱢᱟ ᱚᱱᱠᱟ ᱵᱟᱵᱚᱱ ᱢᱮᱱᱛᱮ ᱾ ᱟᱵᱚ ᱪᱮᱫ ᱠᱚᱠᱚ ᱥᱩᱨ ᱦᱤᱡᱩᱜᱼᱟ ᱢᱟᱱᱮ ᱚᱲᱟᱜ ᱫᱩᱣᱟᱹᱨ ᱠᱚ ᱧᱮᱞ ᱠᱚ ᱫᱤᱠᱩ ᱫᱚ ᱮᱠᱫᱚᱢ ᱪᱤᱨᱤᱡ ᱠᱟᱛᱮᱫ ᱦᱚᱸ ᱨᱮᱵᱮᱫ ᱵᱚᱞᱚᱱ ᱜᱮᱭᱟ ᱠᱚ ᱾ ᱟᱨ ᱟᱵᱚᱜᱤ ᱯᱟᱞᱮᱫ ᱵᱟᱵᱚᱱ ᱫᱟᱲᱮᱭᱟᱜᱼᱟ ᱚᱱᱠᱟ ᱫᱚ ᱡᱮ ᱩᱱᱤᱭᱟᱜ ᱚᱲᱟᱜ ᱨᱮ ᱥᱮ ᱡᱟᱦᱟᱱᱟᱜ ᱤᱧ ᱢᱮᱛ ᱜᱚᱫ ᱟᱭᱟ ᱡᱟᱦᱟᱱ ᱠᱟᱛᱷᱟ ᱚᱱᱠᱟ ᱵᱟ ᱵᱚᱱ ᱫᱟᱲᱮᱭᱟᱜ ᱫᱤᱠᱩ ᱢᱟ ᱩᱱᱟᱹᱜ ᱥᱩᱫᱩ ᱠᱚ ᱵᱩᱡ ᱜᱮᱭᱟ ᱥᱮ ᱩᱱᱠᱩ ᱫᱚ ᱠᱟᱛᱷᱟ ᱠᱚᱛᱮ ᱠᱚᱨᱮᱰᱮᱮᱫ ᱜᱚᱫ ᱠᱟᱵᱚᱱᱟ ᱾
ᱦᱳᱭ ᱦᱳᱭ ᱦᱳᱭ ᱟᱪᱪᱷᱟ ᱛᱚᱵᱮ ᱚᱲᱟᱜ ᱠᱚᱨᱮ ᱦᱚᱸ ᱫᱤᱠᱩ ᱛᱮᱜᱮ ᱯᱮ ᱜᱟᱞᱢᱟᱨᱟᱜᱼᱟ ᱾
ᱵᱟᱝ ᱵᱟ ᱞᱮ ᱜᱟᱞᱢᱟᱨᱟᱜ ᱜᱮᱭᱟ ᱠᱤᱱᱛᱩ ᱚᱱᱮ ᱱᱟᱥᱮ ᱠᱟᱛᱷᱟ ᱢᱟᱱᱮ ᱟᱹᱰᱤ ᱜᱟᱱ ᱠᱟᱛᱷᱮ ᱫᱤᱠᱩ ᱛᱮ ᱜᱮᱞᱮ ᱢᱮᱱ ᱛᱟᱦᱮᱱ ᱜᱮ ᱡᱟᱦᱟᱸ ᱦᱚᱲ ᱠᱚᱛᱮ ᱵᱟᱝᱞᱮ ᱪᱤᱱᱦᱟᱹᱣ ᱛᱟᱦᱮᱱᱟ
ᱚ ᱟᱪᱷᱟ ᱟᱪᱷᱟ ᱦᱚᱸ
ᱚᱱᱠᱟ ᱢᱟᱱᱮ ᱛᱚ ᱪᱮᱥᱴᱟᱭ ᱦᱩᱭᱩᱜ ᱛ ᱛᱟᱦᱮᱱᱜ ᱜᱮ ᱥᱟᱨᱟ ᱫᱤᱱ ᱜᱮ ᱢᱟᱱᱮ ᱥᱟᱱᱛᱟᱲ ᱠᱟᱛᱷᱟ ᱮᱠᱟᱞ ᱜᱮ ᱢᱟᱱᱮ ᱚᱲᱟᱜ ᱨᱮᱫᱚ ᱫᱤᱠᱩ ᱛᱮᱫᱚ ᱵᱟᱞᱮ ᱢᱮ ᱠᱤᱱᱛᱩ ᱚᱱᱮ ᱟᱹᱰᱤ ᱩᱫ ᱟᱹᱰᱤ ᱚᱝᱥᱚ ᱠᱟᱛᱷᱟ ᱠᱚᱜᱮᱞᱮ ᱢᱮᱱ ᱛᱟᱦᱮᱱ ᱜᱮ ᱢᱟᱱᱮ ᱠᱤᱪᱷᱩ ᱠᱤᱪᱷᱩ ᱳᱭᱟᱰ ᱞᱮ ᱤᱭᱩᱥ ᱛᱟᱦᱮᱱ ᱟ ᱚᱱᱟ ᱠᱚᱫᱚ ᱾ ᱫᱤᱠᱩ ᱛᱮᱜᱮ ᱞᱮ ᱢᱮᱱ ᱜᱚᱜ ᱠᱟᱜᱼᱟ ᱾
ᱟᱪᱪᱷᱟ ᱟᱪᱪᱷᱟ ᱟᱫᱚ ᱡᱮᱱᱠ ᱮᱱᱦᱚᱸ ᱟᱢᱟᱜ ᱨᱚᱲ ᱫᱚ ᱵᱚᱞᱮ ᱵᱷᱟᱜᱤ ᱢᱚᱸᱡᱽ ᱜᱮ ᱟᱸᱡᱚᱢᱚᱜ ᱠᱟᱱᱟ ᱾ ᱟᱸᱦᱟᱦᱟ ᱜᱟᱞᱢᱟᱨᱟᱣ ᱨᱮ ᱥᱚᱣᱟᱫ ᱢᱮᱱᱟᱜ ᱜᱮᱭᱟ ᱵᱚᱞᱮ ᱥᱟᱱᱛᱟᱲ ᱨᱚᱲ ᱨᱮ ᱾
ᱦᱳᱭ ᱦᱳᱭ ᱢᱟᱱᱮ ᱟᱹᱞᱤᱧ ᱢᱟᱞᱤᱧ ᱪᱮᱥ ᱛᱟᱭ ᱛᱟᱦᱮᱱ ᱜᱮ ᱡᱮ ᱟᱵᱚ ᱥᱟᱱᱛᱟᱲ ᱠᱟᱱᱟᱵᱚᱱ ᱥᱮ ᱱᱚᱣᱟ ᱡᱟᱱᱟᱢ ᱟᱲᱟᱝ ᱫᱚ ᱮᱠᱟᱞ ᱜᱮ ᱢᱟᱱᱮ ᱦᱤᱲᱤᱧ ᱵᱟᱝᱜᱮ ᱜᱟᱱᱚᱜᱼᱟ ᱫᱤᱠᱩ ᱦᱩᱸ ᱡᱟᱛᱮ ᱫᱤᱠᱩ ᱟᱲᱟᱝ ᱱᱚᱣᱟ ᱨᱚᱲ ᱨᱚᱲ ᱛᱮ ᱟᱞᱚ ᱢᱮᱥᱟᱜ ᱢᱟ ᱠᱤᱱᱛᱩ ᱟᱫᱚ ᱛᱟᱹᱨ ᱨᱮ ᱦᱚᱸ ᱪᱮᱥ ᱴᱟᱝ ᱪᱮᱥᱴᱟ ᱨᱮᱦᱚᱸ ᱱᱟᱥᱮᱱᱟᱜ ᱮᱢ ᱱᱟᱥᱟ ᱜᱚᱫᱚᱜ ᱜᱮᱭᱟ ᱚᱠᱟ ᱚᱠᱟ ᱠᱟᱛᱷᱟ ᱠᱚᱨᱮ ᱫᱚ
ᱦᱩᱸ ᱟᱪᱪᱷᱟ ᱟᱪᱪᱷᱟ ᱟᱫᱚ ᱛᱚᱵᱮ ᱵᱮᱠᱛᱤᱜᱚᱛᱚ ᱟᱵᱮᱱ ᱫᱚ ᱪᱮᱫ ᱵᱮᱱ ᱪᱤᱠᱟᱹᱭᱟ
ᱵᱮᱠᱛᱤᱜᱚᱛᱚ ᱫᱚ ᱟᱞᱤᱧ ᱫᱚ ᱱᱤᱛᱚᱜ ᱫᱚ ᱚᱱᱮ ᱯᱟᱲᱦᱟᱣ ᱠᱚ ᱢᱩᱪᱟᱹᱫ ᱫᱷᱟᱨᱟ ᱦᱩᱭᱩ ᱟᱠᱟᱱ ᱜᱮᱭᱟ ᱱᱤᱛᱚᱜ ᱫᱚ ᱚᱱᱮ ᱠᱚᱢ ᱯᱤᱴᱤᱰᱮᱰ ᱮᱠᱡᱟᱢ ᱮᱴᱟᱜ ᱞᱟᱭᱤᱱ ᱛᱮ ᱧᱮᱞ ᱵᱟᱲᱟᱭ ᱦᱩᱭᱩᱜ ᱠᱟᱱᱟ ᱟᱨᱠᱤ ᱚᱱᱟ ᱠᱚᱨᱮᱱᱟᱜ ᱯᱮᱯᱟᱨᱥᱮᱱ ᱜᱮ ᱦᱟᱛᱟᱣ ᱦᱩᱭᱩᱜ ᱠᱟᱱᱟ ᱾
ᱚ ᱟᱪᱪᱷᱟ ᱾ ᱟᱪᱪᱷᱟ ᱛᱚᱵᱮ ᱢᱤᱫᱴᱮᱱ ᱠᱟᱛᱷᱟ ᱠᱩᱞᱤ ᱠᱮᱵᱮᱱᱟᱞᱤᱧ ᱟᱫᱚ ᱱᱚᱣᱟ ᱮᱯ ᱨᱮᱫᱚ ᱨᱚᱲ ᱜᱟᱱᱚᱜᱼᱟ ᱥᱮ ᱵᱟᱝ ᱜᱟᱱᱚᱜᱼᱟ
ᱯᱟᱨᱥᱚᱱᱟᱞ ᱠᱟᱛᱷᱟ ᱠᱚᱫᱚ ᱠᱚ ᱵᱟᱨᱚᱱ ᱠᱟᱜ ᱵᱚᱱ ᱜᱮᱭᱟ ᱢᱮᱱ ᱠᱮᱭᱟ
ᱯᱟᱨᱥᱚᱱᱟᱞ ᱠᱟᱛᱷᱟ ᱫᱚ ᱯᱟᱨᱥᱚᱱᱟᱞ ᱠᱟᱛᱷᱟ ᱫᱚ ᱵᱟᱝ ᱠᱟᱱᱟ ᱵᱚᱞᱮ ᱱᱚᱣᱟ ᱤᱰᱤ ᱠᱮᱥᱮᱱ ᱵᱤᱵᱷᱟᱠ ᱛᱮ
ᱦᱮᱸ ᱢᱟ ᱞᱟᱭ ᱵᱮᱱ
ᱟᱞᱮᱥᱮᱫ ᱠᱷᱚᱱ ᱱᱤᱛᱚᱜ ᱢᱚᱴᱟᱢᱩᱴᱤ ᱟᱹᱰᱤᱜᱟᱱ ᱦᱚᱲ ᱵᱤᱭᱮ ᱯᱟᱥ ᱠᱟᱛᱮᱫ ᱢᱮ ᱯᱟᱥ ᱠᱟᱛᱮ ᱮᱢᱚᱱ ᱢᱮᱱᱟᱜ ᱞᱮᱭᱟ ᱾
ᱦᱳᱭ
ᱟᱫᱚ ᱚᱱᱮ ᱵᱤᱨ ᱞᱟᱹᱜᱤᱫ ᱛᱮ ᱵᱮᱝᱜᱚᱞ ᱨᱮ ᱵᱚᱞᱮ ᱮᱵᱮᱞᱮᱵᱮᱞ ᱦᱩᱭ ᱟᱠᱟᱱᱟ ᱚᱱᱠᱟ ᱢᱮᱱᱛᱮ ᱠᱷᱚᱵᱚᱨ ᱵᱟᱰᱟᱭ ᱟᱠᱟᱱᱟ
ᱢᱟᱱᱮ ᱦᱮᱸ ᱢᱟᱱᱮ ᱞᱟᱦᱟᱛᱮ ᱥᱮᱫᱟᱭ ᱠᱚᱨᱮ ᱞᱤᱧ ᱟᱸᱡᱚᱢ ᱵᱟᱲᱟ ᱠᱟᱜ ᱜᱮ ᱢᱟᱱᱮ ᱟᱹᱰᱤ ᱥᱟᱺᱜᱤᱧ ᱥᱟᱺᱜᱤᱧ ᱠᱷᱚᱱ ᱟᱞᱮ ᱱᱚᱛᱮ ᱢᱟᱱᱮ ᱵᱤᱰ ᱠᱚᱨᱟᱣ ᱠᱚ ᱦᱮᱡ ᱵᱟᱲᱟ ᱟᱠᱟᱱ ᱜᱮᱭᱟ ᱦᱟᱱᱮ ᱱᱚᱫᱤᱭᱟ ᱚᱱᱟ ᱯᱟᱥᱴᱟ ᱚᱱᱟ ᱥᱟᱭᱤᱱ ᱠᱚᱨᱟ
ᱟᱸᱻ
ᱟᱫᱚ ᱟᱯᱮ ᱚᱱᱛᱮ ᱠᱷᱚᱱ ᱫᱚ ᱛᱤᱱᱟᱹᱜ ᱡᱷᱟᱹᱞᱟ ᱠᱤ ᱡᱟᱹᱱᱤ ᱚᱱᱛᱮᱱ ᱠᱚ ᱟᱞᱮ ᱱᱚᱣᱟ ᱠᱚᱨᱮ ᱜᱤ ᱠᱩᱠᱩ ᱠᱚᱨᱟᱣ ᱵᱟᱲᱟ ᱠᱮᱫ ᱜᱮᱭᱟ ᱟᱞᱮ ᱡᱚᱠᱷᱚᱱ ᱦᱩᱰᱤᱧ ᱞᱮ ᱛᱟᱦᱮᱸᱡ ᱠᱟᱱᱟ ᱥᱮ ᱯᱷᱟᱭᱤᱵ ᱠᱚᱨᱮ ᱞᱮ ᱚᱞᱚᱜ ᱠᱟᱱ ᱛᱟᱦᱮᱱᱟ ᱛᱚᱠᱷᱚᱱ ᱩᱱᱠᱩ ᱴᱤᱯᱤᱝ ᱠᱚ ᱦᱤᱡᱩᱜ ᱛᱟᱦᱮᱱ ᱜᱮ ᱛᱚ ᱠᱷᱚᱱ ᱟᱫᱚᱞᱮ ᱠᱩᱞᱤ ᱠᱚ ᱛᱟᱦᱮᱱᱟ ᱟᱠᱚᱜᱮ ᱠᱚ ᱢᱮᱱ ᱛᱟᱦᱮᱸᱱ ᱜᱮ ᱡᱮ ᱱᱩᱱᱟᱹᱜ ᱥᱟᱺᱜᱤᱧ ᱠᱷᱚᱱ ᱟᱞᱮ ᱫᱚᱞᱮ ᱦᱮᱡ ᱠᱟᱱᱟ ᱡᱮ ᱤᱟᱹᱜ ᱚᱲᱟᱜ ᱫᱚ ᱱᱚᱰᱮ ᱠᱟᱟᱱ ᱱᱩᱱᱟᱹᱜ ᱥᱟᱺᱜᱤᱧ ᱠᱷᱚᱱᱤᱧ ᱦᱮᱡ ᱠᱟᱱᱟ ᱯᱟᱲᱦᱟᱣ ᱞᱟᱹᱜᱤᱫ ᱛᱮ ᱢᱟᱱᱮ ᱩᱱᱠᱩ ᱠᱚᱴᱷᱮᱱ ᱜᱮᱞᱮ ᱟᱸᱡᱚᱢ ᱵᱟᱲᱟ ᱞᱟᱜᱼᱟ
ᱦᱳᱭ ᱦᱳᱭ ᱛᱟᱨᱢᱟᱱᱮ ᱚᱱᱟ ᱭᱟᱦᱟᱹᱨ ᱧᱚᱜ ᱥᱤᱥᱴᱮᱢ ᱮᱰᱩᱠᱮᱥᱚᱱ ᱨᱮᱭᱟᱜ ᱥᱤᱥᱴᱮᱢ ᱚᱱᱟ ᱟᱥᱟᱢ ᱨᱮ ᱟ ᱵᱟᱹᱲᱛᱤ ᱥᱴᱨᱤᱠ ᱧᱚᱜ ᱪᱟᱞᱟᱜ ᱠᱟᱱᱟ ᱟᱨ ᱵᱤᱭᱮᱰ ᱨᱮ ᱡᱩᱫᱤ ᱠᱚᱨᱟᱣ ᱞᱟᱜᱟᱜᱼᱟ ᱮᱸᱰᱮᱠᱷᱟᱱ ᱢᱟᱱᱮ ᱮᱱᱴᱨᱟᱱᱥ ᱯᱩᱨᱤᱠᱠᱷᱟ ᱚᱞ ᱦᱩᱭᱩᱜᱼᱟ ᱚᱱᱟᱨᱮ ᱥᱤᱞᱮᱠᱴ ᱵᱟᱝ ᱦᱩᱭᱩᱜᱼᱟ ᱯᱳᱥ ᱛᱟᱦᱮᱱᱟ ᱫᱩᱥᱚ ᱛᱤᱱ ᱥᱚ ᱴᱤ ᱟᱨ ᱚᱸᱰᱮ ᱠᱚ ᱮᱢᱟ ᱯᱚᱧᱪᱟᱥ ᱦᱟᱡᱟᱨ ᱥᱟᱴ ᱦᱟᱡᱟᱨ ᱚᱱᱠᱟ ᱥᱴᱩᱰᱮᱱᱴ ᱠᱚ ᱚᱞ ᱟᱠᱚ᱾
ᱚ ᱢᱟᱱᱮ ᱟᱯᱮ ᱫᱚ ᱟᱫᱚ ᱚᱱᱟ ᱵᱤᱭᱮᱰ ᱨᱮ ᱮᱰᱢᱤᱥᱚᱱ ᱞᱟᱹᱜᱤᱫ ᱛᱮ ᱞᱟᱦᱟ ᱤᱭᱟᱹ ᱮᱠᱡᱟᱢ ᱮᱢ ᱦᱳᱭᱳᱜ ᱛᱟᱯᱮᱭᱟ?
ᱦᱮᱸ ᱦᱮᱸ ᱚᱱᱟ ᱮᱰᱢᱤᱥᱚᱱ ᱪᱟᱱᱥ ᱧᱟᱢ ᱞᱟᱹᱜᱤᱫ ᱛᱮ ᱮᱠᱡᱟᱢ ᱚᱞ ᱦᱩᱭᱩᱜᱼᱟ᱾
ᱳ ᱟᱪᱪᱷᱟ ᱦᱳᱭ ᱦᱳᱭ ᱢᱟᱱᱮ ᱟᱯᱮᱥᱮᱫ ᱫᱚ ᱯᱟᱞᱮᱫ ᱠᱚᱢ ᱜᱮᱭᱟ ᱵᱤᱭᱮᱰ ᱠᱚᱞᱮᱡᱽ ᱠᱚ᱾
ᱵᱤᱭᱮᱰ ᱠᱚᱞᱮᱡᱽ ᱠᱚᱢ ᱜᱮᱭᱟ, ᱤᱥᱴᱩᱰᱮᱱᱴ ᱠᱚ ᱰᱷᱮᱨ ᱜᱮᱭᱟ᱾
ᱦᱳᱭ ᱦᱳᱭ ᱚᱱᱟ ᱠᱷᱟᱹᱛᱤᱨᱟᱜ ᱛᱮᱜᱮ ᱚᱱᱠᱟ ᱫᱚ ᱦᱩᱭᱩᱜ ᱠᱟᱱᱟ ᱟᱯᱮ
ᱟᱫᱚ ᱱᱚᱛᱮ ᱠᱷᱚᱱ ᱛᱤᱱᱟᱹᱜ ᱟᱯᱮ ᱥᱮᱫ ᱨᱮᱠᱚ ᱵᱤᱭᱮᱰ ᱠᱟᱫᱟ ᱱᱤᱭᱟᱹ ᱵᱚᱪᱷᱚᱨ ᱯᱟᱨᱚᱢ ᱨᱮ ᱟᱹᱰᱤ ᱜᱟᱱ ᱚᱱᱟ ᱢᱟᱫᱽᱫᱷᱚᱢᱤᱠ ᱩᱪᱪᱚ ᱢᱟᱫᱽᱫᱷᱚᱢᱤᱠ ᱠᱚᱨᱮ ᱠᱩ ᱥᱤᱞᱮᱠᱴ ᱠᱚ ᱧᱟᱢ ᱠᱮᱫᱟ ᱠᱚ ᱟᱨᱠᱤ᱾ ᱟᱫᱚ ᱟᱯᱱᱟᱨᱟᱜ ᱦᱚᱸ ᱤᱪᱪᱷᱟ ᱦᱮᱸᱡᱩᱜ ᱠᱟᱱᱟ, ᱵᱚᱞᱮ ᱚᱱᱛᱮ ᱨᱮ ᱡᱚᱫᱤ ᱠᱚᱨᱟᱣ ᱞᱮᱠᱷᱟᱱ ᱟᱫᱚ ᱛᱷᱚᱲᱟ ᱜᱟᱱ ᱠᱷᱚᱵᱚᱨ ᱦᱟᱛᱟᱣ ᱦᱩᱭᱩᱜ ᱠᱟᱱᱟ᱾ ᱵᱚᱞᱮ ᱡᱩᱫᱤ ᱧᱟᱢ ᱞᱮᱱᱠᱷᱟᱱ
ᱦᱳᱭ ᱦᱳᱭ
ᱠᱚᱨᱟᱣ ᱦᱩᱭᱩᱜᱼᱟ᱾
ᱦᱮᱸ ᱧᱟᱢᱚᱜ ᱜᱮᱭᱟ ᱯᱟᱞᱮ᱾ ᱟᱞᱮ ᱱᱚᱛᱮ ᱢᱟ ᱥᱩᱨ ᱥᱩᱯᱩᱨ ᱠᱚᱨᱮ ᱜᱮ ᱢᱟᱱᱮ ᱵᱤᱭᱮᱰ ᱠᱚᱞᱮᱡᱽ ᱠᱚ ᱢᱮᱱᱟᱜᱼᱟ᱾ ᱢᱟᱱᱮ ᱢᱮᱱᱟᱜ ᱜᱮᱭᱟ᱾ ᱟᱫᱚ ᱚᱱᱮ ᱮᱰᱢᱤᱥᱚᱱ ᱛᱮ ᱱᱟᱥᱮᱱᱟᱜ ᱴᱟᱠᱟ ᱠᱟᱹᱣᱰᱤ ᱡᱟᱹᱥᱛᱤ ᱞᱟᱜᱟᱜ ᱠᱟᱱᱟ᱾ ᱚᱱᱟ ᱜᱮ ᱵᱟᱝᱠᱷᱟᱱ ᱮᱰᱢᱤᱥᱮᱱ ᱢᱟ ᱦᱩᱭᱩᱜ ᱠᱟᱱ ᱜᱮ ᱮᱠᱡᱟᱢ ᱠᱚᱫᱚ ᱵᱟᱝ ᱦᱟᱛᱟᱣ ᱦᱩᱭᱩᱜ ᱜᱮ᱾ ᱥᱩᱫᱷᱩ ᱯᱷᱨᱚᱢ ᱮᱯᱞᱟᱭ ᱠᱟᱛᱮᱫ ᱴᱟᱠᱟ ᱠᱟ ᱚᱱᱠᱟ ᱠᱤᱥᱛᱤ ᱛᱮᱜᱮ ᱮᱢ ᱠᱟᱛᱮ ᱜᱮ ᱠᱚᱨᱟᱣ ᱜᱟᱱᱚᱜ ᱠᱟᱱᱟ ᱡᱮ ᱚᱱᱮ ᱡᱮ ᱚᱱᱮ ᱵᱤᱭᱮᱰ ᱠᱚᱨᱟᱣ ᱨᱮ ᱡᱟᱦᱟᱸ ᱮᱠ ᱞᱟᱠ ᱴᱮᱠᱟ ᱜᱟᱱ ᱠᱚ ᱦᱟᱛᱟᱣᱫ ᱥᱮ ᱰᱤᱭᱮᱹᱞᱮᱹᱰ ᱠᱚᱨᱮᱫ ᱠᱚ ᱦᱟᱛᱟᱣᱫᱟ᱾
ᱦᱮᱸ ᱦᱮᱸ
ᱚᱱᱟ ᱜᱚ ᱢᱟᱱᱮ ᱠᱤᱥᱛᱤ ᱛᱮᱠᱚ ᱮᱢ ᱫᱟ ᱚᱱᱟ ᱥᱩᱨᱩ ᱛᱮ ᱱᱟᱥᱮᱱᱟᱜ ᱮᱢ ᱦᱩᱭᱩᱜᱼᱟ, ᱛᱟᱯᱚᱨᱮ ᱛᱤᱱ ᱢᱟᱥ ᱯᱚᱨᱮ ᱯᱚᱨᱮ ᱥᱮ ᱫᱩ ᱢᱟᱥ ᱯᱚᱨ ᱯᱚᱨᱮ ᱚᱱᱠᱟ ᱠᱟᱛᱮ ᱛᱟᱦᱮᱸ ᱠᱟᱛᱮᱜ ᱠᱤᱥᱛᱤ ᱛᱮᱠᱚ ᱮᱢᱮᱫ ᱜᱮ᱾ ᱚᱱᱠᱟ ᱠᱟᱛᱮᱜ ᱜᱮ ᱠᱚᱨᱟᱣ ᱫᱟᱠᱚ
ᱟᱞᱮ ᱥᱮᱫ ᱫᱤᱫᱤ ᱟᱸᱡᱚᱢ ᱢᱮ᱾
ᱦᱳᱭ
ᱟᱞᱮᱥᱮᱫ ᱪᱮᱫ ᱦᱩᱭᱩᱜ ᱠᱟᱱᱟ᱾ ᱢᱟᱱᱮ ᱫᱩ ᱞᱟᱠᱷ ᱴᱟᱠᱟ ᱫᱚ ᱮᱠᱫᱚᱢ ᱢᱤᱱᱤᱢᱟᱢ
ᱵᱟᱵᱟᱨᱮ᱾
ᱟᱨ ᱚᱱᱟ ᱦᱚᱸ ᱟᱯᱮ ᱥᱮᱫ ᱫᱚ ᱟᱸᱡᱚᱢᱚᱜ ᱠᱟᱱᱟ ᱠᱤᱥᱛᱤ ᱛᱮᱦᱚᱸ ᱦᱩᱭᱩᱜ ᱠᱟᱱᱟ ᱟᱥᱤ ᱦᱟᱡᱟᱨ ᱱᱚᱵᱽᱵᱳᱭ ᱦᱟᱡᱟᱨ ᱛᱮᱦᱚᱸ ᱯᱟᱨᱚᱢᱚᱜ ᱠᱟᱱᱟ᱾ ᱟᱞᱮ ᱥᱮᱫ ᱫᱚ ᱚᱱᱟ ᱠᱤ ᱠᱤᱥᱛᱤ ᱠᱤᱥᱛᱤ ᱮᱢ ᱚᱝᱠᱟ ᱫᱚ ᱵᱟᱝᱼᱟ᱾ᱚᱣᱟᱱ ᱴᱟᱭᱤᱢᱥ ᱛᱮ ᱮᱢ ᱠᱚᱢᱯᱞᱤᱴ ᱦᱩᱭᱩᱜᱼᱟ᱾
ᱚᱱᱟ ᱢᱟ ᱟᱰᱤ ᱚᱱᱟ ᱫᱚ ᱟᱵᱚ ᱛᱮᱸᱜᱚᱡ ᱱᱟᱪᱟᱨ ᱠᱚᱢᱟ ᱵᱟᱵᱚᱱ ᱫᱟᱲᱮᱜ ᱠᱚ ᱟᱹᱰᱤ ᱠᱚᱥᱴᱚ ᱜᱮ᱾ ᱩᱱᱟᱹᱜ ᱴᱟᱠᱟ ᱪᱤᱠᱟᱹᱛᱮ ᱟᱪᱠᱟ ᱵᱚᱱ ᱡᱚᱜᱟᱲ ᱠᱮᱭᱟ᱾
ᱦᱳᱭ ᱦᱳᱭ ᱦᱳᱭ ᱟᱫᱚ ᱚᱱᱠᱟ ᱞᱮᱠᱟ ᱛᱮ ᱟᱹᱰᱤᱜᱟᱱ ᱱᱚᱰᱮ ᱚᱥᱩᱵᱤᱫᱟ ᱦᱩᱭ ᱠᱟᱱᱟ ᱟᱨ ᱫᱚᱥᱟᱨ ᱛᱮ ᱟᱞᱮ ᱴᱷᱮᱱ-ᱟᱜ ᱯᱨᱚᱵᱞᱮᱢ ᱫᱚ ᱠᱟᱹᱴᱤᱡ ᱮᱢ ᱵᱟᱰᱟᱭ ᱜᱮᱭᱟ᱾ ᱱᱚᱰᱮ ᱫᱚ ᱟᱞᱮ ᱫᱚ ᱱᱚᱱ ᱮᱥ ᱴᱤ ᱨᱮᱱ ᱦᱚᱲ ᱠᱟᱱᱟᱞᱮ᱾ ᱳ ᱵᱤ ᱥᱤ ᱨᱮ ᱳ ᱵᱤ ᱥᱤ ᱠᱟᱥᱴ ᱨᱮ ᱢᱮᱱᱟᱜ ᱞᱮ᱾ ᱚᱱᱟ ᱠᱷᱟᱹᱛᱤᱨ ᱛᱮ ᱟᱞᱮ ᱞᱟᱹᱜᱤᱜ ᱮᱠᱥᱴᱨᱟ ᱨᱤᱡᱟᱨᱵᱷᱮᱥᱚᱱ ᱵᱟᱹᱱᱩᱜᱼᱟ, ᱟᱨᱦᱚᱸ ᱱᱚᱛᱮ ᱯᱟᱲᱦᱟᱣ ᱨᱮᱭᱟᱜ ᱴᱟᱠᱟ ᱯᱩᱭᱥᱟ ᱟᱱᱟᱴ ᱦᱩᱭᱩᱜ ᱠᱟᱱᱟ᱾
ᱦᱳᱭ ᱦᱳᱭ ᱟᱯᱮ ᱫᱚ ᱛᱟᱞᱦᱮ ᱠᱟᱥᱴ ᱫᱚ ᱟᱹ ᱠᱟᱥᱴ ᱞᱮ ᱪᱮᱫ ᱯᱮ ᱚᱞᱚᱜ ᱜᱮᱭᱟ ᱛᱟᱦᱞᱮ ᱚᱱᱮ ᱳ ᱵᱤ ᱥᱤ?
ᱦᱮᱸ ᱳ ᱵᱤ ᱥᱤ ᱳ ᱵᱤ ᱥᱤ ᱨᱮ ᱢᱮᱱᱟᱜ ᱞᱮᱭᱟ᱾ ᱳ ᱵᱤ ᱥᱤ ᱠᱮᱴᱟᱜᱚᱨᱤ ᱨᱮ ᱢᱮᱱᱟᱜ ᱞᱮᱭᱟ᱾
ᱛᱟᱞᱦᱮ ᱱᱚᱣᱟ ᱤᱭᱟᱹ ᱮᱥ ᱴᱤ ᱫᱚ ᱚᱱᱛᱮ ᱫᱚ ᱩᱪᱷᱟᱹᱱ ᱢᱮᱱᱟᱜ ᱟ ᱥᱮ ᱵᱟᱹᱱᱩᱜᱼᱟ?
ᱮᱥ ᱴᱤ ᱢᱮᱱᱟᱜ ᱜᱮᱭᱟ᱾ ᱞᱮᱠᱤᱱ ᱮᱥ ᱴᱤ ᱨᱮ ᱱᱚᱸᱰᱮ ᱮᱴᱟᱜ ᱮᱴᱟᱜ ᱡᱟᱹᱛ ᱠᱚ ᱢᱮᱱᱟ ᱠᱚᱣᱟ ᱡᱮᱢᱚᱱ ᱠᱤ ᱵᱚᱰᱚ, ᱜᱟᱨᱚ, ᱨᱟᱵᱷᱟ, ᱠᱷᱟᱹᱥᱤ ᱩᱱᱠᱩ ᱠᱚ ᱚᱱᱟ ᱨᱮᱭᱟᱜ ᱥᱩᱵᱤᱫᱷᱟ ᱠᱚ ᱧᱟᱢ ᱮᱫᱟ᱾ ᱱᱚᱰᱮ ᱡᱟᱸᱦᱟ ᱛᱤᱱᱟᱹᱜ ᱥᱟᱱᱛᱟᱞ, ᱩᱨᱟᱢ, ᱢᱩᱱᱰᱟ ᱠᱷᱟᱹᱲᱭᱟ, ᱜᱚᱲ ᱱᱩᱠᱩ ᱠᱚᱫᱚ ᱡᱚᱛᱚ ᱳ ᱵᱤ ᱥᱤ ᱨᱮ ᱢᱮᱱᱟᱜ ᱞᱮᱭᱟ᱾
ᱚ
ᱱᱤᱭᱟᱹ ᱯᱷᱳᱱ ᱠᱟᱴᱟᱣ ᱠᱟᱛᱮᱫ ᱫᱚᱦᱲᱟ ᱯᱷᱳᱱ ᱛᱮ ᱟᱨᱦᱚᱸ ᱠᱟᱴᱟᱣ ᱤᱭᱟᱹ ᱯᱷᱳᱱ ᱵᱮᱱ ᱥᱮ
ᱦᱳᱭ ᱦᱳᱭ ᱦᱳᱭ
ᱢᱟ ᱫᱚᱦᱲᱟ ᱯᱷᱳᱱ ᱵᱮᱱ ᱦᱳᱭ
ᱦᱳᱭ ᱴᱷᱤᱠ ᱜᱮᱭᱟ ᱛᱟᱞᱦᱮ ᱫᱚᱦᱚᱭ ᱮᱫᱟ ᱞᱤᱧ ᱢᱟ ᱚᱠᱛᱚ ᱦᱩᱭ ᱮᱱᱟ ᱾